ᱦᱮᱞᱳ ᱾
ᱨᱚᱲ ᱟᱸᱡᱚᱢᱚᱜ ᱠᱟᱱᱟ ᱛᱚ ᱾
ᱦᱮᱸ, ᱨᱚᱲ ᱟᱸᱡᱚᱢᱚᱜ ᱠᱟᱱᱟ ᱾
ᱦᱳᱭ ᱚᱱᱟ ᱜᱮ ᱦᱳᱭ ᱟᱨ ᱱᱤᱛᱚᱜ
ᱪᱮᱫ ᱠᱚᱪᱚᱝ ᱟᱸᱡᱚᱢᱚᱜ ᱠᱟᱱᱟ ᱚᱱᱟ? ᱥᱟᱣᱩᱱᱰ ᱯᱨᱚᱵᱞᱮᱢ ᱠᱟᱱᱟ ᱥᱮ ᱪᱮᱫ?
ᱥᱚᱲ ᱥᱚᱲ ᱧᱟᱢᱚᱜ ᱠᱟᱱᱟ ᱥᱮ ᱠᱷᱟᱹᱞᱤ ᱨᱚᱲ ᱠᱟᱱᱟ ᱮᱠᱞᱟ?
ᱦᱳᱭ, ᱵᱟᱝ ᱜᱮ ᱨᱚᱲ ᱦᱚᱸ ᱟᱸᱡᱚᱢᱚᱜ ᱠᱟᱱᱟ ᱟᱨ ᱥᱚᱲ ᱥᱚᱲᱚ ᱦᱚᱸ ᱟᱸᱡᱚᱢᱚᱜ ᱠᱟᱱ ᱜᱮᱭᱟ ᱾
ᱟᱯᱮ ᱤᱱᱟᱹ ᱫᱚ ᱢᱤᱫ ᱚᱱᱮᱠ ᱠᱟᱹᱴᱤᱡ ᱱᱤᱛᱚᱜ?
ᱦᱚᱸ, ᱱᱤᱛᱚᱜ ᱛᱚ ᱴᱷᱤᱠ ᱜᱮᱭᱟ ᱾ ᱦᱩᱸ
ᱦᱳᱭ ᱢᱟᱱᱮ ᱟ ᱱᱤᱛᱚᱜ ᱚᱱᱛᱮ ᱱᱟᱜ ᱪᱮᱫ ᱠᱚ ᱢᱮᱛᱟᱜᱟᱜᱼᱟ ᱢᱳᱹᱥᱚᱢ ᱚᱱᱟ ᱨᱚᱲ ᱦᱳᱭ ᱚᱱᱟ ᱠᱚ ᱪᱮᱫ ᱞᱮᱠᱟ?
ᱴᱷ ᱦᱮᱸ, ᱴᱷᱤᱠ ᱜᱮᱭᱟ ᱱᱤᱛᱚᱝ ᱢᱟ ᱨᱤᱢᱮᱞ ᱟᱠᱟᱜᱼᱟᱭ ᱾
ᱥᱤᱢᱤᱞ ᱠᱟᱜᱼ ᱟᱭ ᱢᱟᱱᱮ ᱪᱮᱫ ᱞᱮᱠᱟ? ᱥᱤᱛᱩᱝ ᱮ ᱮᱨᱤᱢᱤᱞ ᱮᱜᱼᱟᱭ ᱥᱮ ᱠᱷᱟᱹᱞᱤ ᱮᱱᱟᱝ ᱠᱷᱚᱱ ᱫᱚᱭ ᱨᱤᱢᱤᱞ ᱟᱠᱟᱫ ᱜᱮᱭᱟ?
ᱨᱤᱢᱤᱞ ᱟᱠᱟᱜ ᱮᱱᱟᱝ ᱠᱷᱚᱱ ᱜᱮ ᱾
ᱮᱱᱟᱝ ᱠᱷᱚᱱ ᱜᱮ ᱦᱳᱭ ᱟᱞᱮ ᱱᱚᱱᱛᱮ ᱫᱚ ᱚᱴᱳ ᱵᱨᱟᱭᱤᱴ ᱥᱮᱱ ᱟᱠᱟᱱᱟᱭ ᱥᱮ ᱪᱟᱸᱫᱳ ᱵᱚᱸᱜᱟ ᱮᱱᱠᱷᱟᱱ ᱜᱷᱟᱱᱮ ᱜᱮ ᱥᱤᱛᱩᱝ ᱮ ᱾ ᱜᱷᱟᱱᱮ ᱜᱮ ᱨᱤᱢᱤᱞᱮᱜᱼᱟᱭ ᱾
ᱵᱟᱝᱜᱮ ᱱᱚᱛᱮ ᱫᱚ ᱠᱷᱟᱹᱞᱤ ᱨᱤᱢᱤᱞ ᱜᱮ ᱨᱤᱢᱤᱞ ᱟᱠᱟᱜᱼᱟᱭ ᱮᱱᱟᱝ ᱠᱷᱚᱱ ᱜᱮ ᱥᱮᱛᱟᱜ ᱠᱷᱚᱱ ᱜᱮ ᱾
ᱟᱪᱪᱷᱟ ᱦᱚᱭᱛᱚ ᱢᱟᱱᱮ ᱚᱱᱟ ᱨᱤᱢᱤᱞ ᱟᱠᱟᱫ ᱠᱷᱟᱱᱮ ᱫᱟᱜ ᱦᱚᱸ ᱡᱟᱹᱲᱤᱭᱜᱼᱟᱭ ᱯᱟᱞᱮᱫ
ᱫᱟᱜ ᱫᱚ ᱵᱟᱭ ᱡᱟᱹᱲᱤᱭᱼᱟ
ᱠᱷᱟᱹᱞᱤ ᱨᱤᱢᱤᱞ ᱟᱠᱟᱫᱟᱭ ᱵᱟᱝ
ᱟᱹ ᱨᱢᱞ ᱜᱮ
ᱛᱳ ᱮᱱᱠᱷᱟᱱ ᱚᱱᱟ ᱫᱟᱜ ᱛᱮ ᱩᱭᱦᱟᱹᱨ ᱠᱮᱭᱟ ᱦᱳᱭ ᱢᱟᱱᱮ ᱟᱯᱮ ᱥᱮᱫ ᱫᱚ ᱫᱟᱜ ᱠᱚ ᱪᱮᱫ ᱞᱮᱠᱟ
ᱫᱟᱜ ᱠᱚᱫᱚ ᱡᱟᱹᱲᱤᱭᱮᱫ ᱜᱮᱭᱟᱭ ᱦᱚᱞᱟ ᱦᱚᱸ ᱡᱟᱹᱲᱤ ᱠᱮᱫ ᱜᱮᱭᱟᱭ ᱢᱟᱫᱷᱮᱨ ᱦᱚᱸ ᱫᱟᱜ ᱜᱮ ᱫᱟᱜ ᱛᱮᱦᱮᱧ ᱟᱹᱭᱩᱵ ᱪᱮᱫᱞᱮᱠᱟᱜ ᱠᱟᱱᱟ ᱵᱟᱝᱠᱷᱟᱱ ᱛᱮᱦᱮᱧ ᱚᱱᱟ ᱫᱟᱜᱟ
ᱚᱱᱠᱟ ᱦᱳᱭ ᱟᱫᱚ ᱪᱟᱥ ᱠᱚ ᱞᱮᱠᱟ ᱫᱟᱜ ᱥᱮ ᱠᱷᱟᱹᱞᱤ ᱢᱟᱱᱮ ᱛᱤᱨᱯᱤ ᱜᱚᱲᱟ ᱞᱚᱦᱚᱫ ᱫᱟᱜ ᱜᱮ
ᱵᱟᱝᱜᱮ ᱪᱟᱥ ᱢᱟ ᱜᱟᱱᱚᱜ ᱠᱟᱱ ᱜᱮᱭᱟ ᱢᱟᱱᱮ ᱫᱟᱜ ᱡᱟᱹᱲᱤ ᱠᱟᱜᱼᱟ ᱚᱱᱮ ᱨᱚᱵᱤᱵᱟᱨ ᱥᱮᱫ ᱯᱩᱱ ᱠᱷᱚᱱ ᱜᱮ ᱱᱟᱦᱟᱜ
ᱦᱮᱸ ᱦᱳᱭ ᱦᱳᱭ ᱱᱤᱭᱟᱹ ᱵᱟᱨ ᱫᱚ ᱛᱟᱭᱱᱚᱢ ᱟᱠᱟᱱᱟ ᱵᱚ ᱠᱟᱛᱷᱟ ᱛᱮ
ᱦᱳᱭ ᱛᱟᱭᱱᱚᱢ ᱦᱚᱸ ᱛᱟᱭᱱᱚᱢ ᱟᱠᱟᱱᱟ ᱟᱨ ᱵᱮᱥ ᱜᱮ ᱫᱟᱜ ᱮ ᱧᱩᱨ ᱠᱮᱫ ᱠᱷᱟᱱ ᱚᱱᱟ ᱪᱟᱥ ᱦᱚᱸᱛᱟ ᱠᱟᱱᱟ
ᱦᱮᱸ ᱦᱳᱭ ᱟᱫᱚ ᱢᱮᱱᱮᱫᱼᱟ ᱛᱟᱦᱮᱸᱫ ᱚᱱᱠᱟ ᱟᱠᱟᱞ ᱠᱚᱭᱚᱜᱼᱟ ᱢᱮᱱᱠᱷᱟᱱ ᱥᱮᱨᱢᱟ ᱧᱮᱞ ᱥᱮᱨᱢᱟ ᱥᱮᱫ ᱠᱚᱭᱚᱜ ᱠᱷᱟᱱ ᱫᱚ ᱟᱠᱟᱞ ᱞᱮᱠᱟ ᱵᱟᱝ ᱵᱩᱡᱷᱟᱹᱜ ᱠᱟᱱᱟ ᱛᱟᱦᱮᱸᱫ ᱟᱫᱚ ᱚᱛ ᱥᱮᱮᱫ ᱠᱚᱭᱚᱜ ᱠᱷᱟᱱ ᱫᱚ ᱵᱩᱡᱷᱟᱹᱜ ᱠᱟᱱᱟ ᱛᱟᱦᱮᱸ ᱚᱛ ᱨᱮᱜᱮ ᱫᱟᱜ ᱵᱟᱹᱪᱩᱜᱼᱟ ᱥᱮᱨᱢᱟ ᱨᱮᱜᱮ ᱧᱮᱞ ᱧᱟᱢᱚᱜ ᱠᱟᱱᱟ
ᱤᱱᱠᱟᱹ ᱜᱮ
ᱦᱮᱸ ᱦᱳᱭ ᱦᱮᱸᱛᱚ ᱛᱚᱵᱮ ᱚᱱᱟ ᱪᱟᱥ ᱠᱚᱨᱮ ᱫᱚ ᱟᱯᱮ ᱫᱚ ᱪᱤᱞᱤ ᱠᱚᱯᱮ ᱵᱮᱵᱚᱦᱟᱨ ᱠᱚᱣᱟ ᱰᱟᱹᱝᱨᱤ ᱠᱚᱜᱮ ᱥᱮ ᱢᱟᱱᱮ ᱱᱮᱛᱟᱨ ᱢᱟ ᱚᱱᱟ ᱴᱟᱠᱴᱟᱨ ᱪᱮᱫ ᱠᱚ ᱚᱱᱟᱠᱚ
ᱰᱟᱝᱨᱤ ᱠᱚᱜᱮ ᱟᱞᱮ ᱢᱟ ᱪᱟᱹᱥᱤ ᱫᱚ
ᱦᱮᱸ ᱫᱚᱦᱚ ᱟᱠᱟᱫ ᱠᱚᱜᱮᱭᱟ ᱠᱚ
ᱦᱳᱭ ᱢᱮᱱᱟᱜ ᱠᱚᱜᱮᱭᱟ ᱥᱟᱸᱜᱮ ᱜᱮᱭᱟ ᱠᱚ
ᱦᱮᱸ ᱟᱞᱮ ᱥᱮᱫ ᱫᱚ ᱚᱱᱛᱮ ᱫᱚ ᱦᱚᱲᱞᱮ ᱠᱤᱥᱟᱹᱲ ᱮᱱᱟ ᱥᱮᱞᱮ ᱜᱟᱹᱲᱭᱟᱹᱭᱮᱱᱟ ᱵᱟᱝ ᱵᱟᱲᱟᱭᱚᱜ ᱠᱟᱱᱟ ᱢᱮᱱᱠᱷᱟᱱ ᱢᱩᱪᱟᱹᱫ ᱠᱮᱫ ᱠᱚᱣᱟᱞᱮ
ᱚ ᱦᱚᱸ
ᱦᱳᱭ ᱮᱱᱠᱷᱟᱱ ᱱᱮᱛᱟᱨ ᱫᱚ ᱚᱱᱟ ᱴᱟᱠᱴᱟᱨ ᱵᱷᱚᱨᱥᱟ ᱜᱮ
ᱦᱳᱭ ᱚᱱᱠᱟ ᱜᱮ ᱡᱮ ᱡᱟᱦᱟᱨ ᱡᱟᱦᱟᱸ ᱞᱮᱠᱟ ᱜᱮ
ᱦᱳᱭ ᱢᱟᱱᱮ ᱴᱨᱟᱠᱴᱟᱨ ᱥᱤ ᱞᱟᱹᱜᱤᱫ ᱛᱚ ᱠᱟᱹᱣᱲᱤ ᱫᱚᱨᱠᱟᱨᱚᱜᱼᱟ ᱛᱚ ᱟᱨ ᱵᱟᱠᱷᱟᱱ ᱢᱟᱱᱮ ᱰᱟᱹᱝᱨᱤ ᱠᱚ ᱧᱮᱞ ᱠᱚ ᱞᱟᱹᱜᱤᱫ ᱦᱚᱸ ᱚᱠᱛᱚ ᱠᱟᱹᱣᱰᱤ ᱥᱚᱢᱚᱭ ᱩᱱᱠᱩ ᱦᱚᱸ ᱮᱢ ᱠᱷᱚᱡᱚᱜ ᱟᱠᱚ ᱰᱟᱹᱝᱨᱤ ᱠᱚᱦᱚᱸ
ᱦᱳᱭ ᱟᱫᱚ ᱟᱞᱮ ᱫᱚ ᱥᱟᱸᱜᱮ ᱦᱚᱲ ᱫᱚ ᱢᱟᱱᱮ ᱚᱱᱟ ᱠᱚᱫᱚ ᱜᱟᱯᱟᱱ ᱜᱮᱭᱟ
ᱦᱳᱭ ᱦᱳᱭ ᱟᱞᱮ ᱫᱚ ᱢᱮᱱ ᱜᱟᱱᱚᱜᱼᱟ ᱥᱟᱸᱜᱮ ᱦᱚᱲ ᱠᱟᱱ ᱨᱮᱦᱚᱸ ᱞᱮ ᱚᱠᱚᱭ ᱦᱚᱸ ᱵᱟᱝᱠᱚ ᱜᱟᱯᱟᱱᱚᱜ ᱠᱟᱱ ᱫᱚ ᱚᱱᱟ ᱫᱚ ᱢᱟᱱᱮ ᱟᱢ ᱥᱮᱱᱚᱜ ᱢᱮ ᱦᱟᱹᱱᱤ ᱢᱟᱱᱮ ᱥᱮᱛᱟ ᱠᱷᱚᱱ ᱯᱩᱥᱤᱭᱟᱜ ᱥᱮ ᱠᱟᱛᱷᱟ ᱫᱚ
ᱦᱳᱭ ᱦᱳᱭ ᱚᱱᱠᱟ ᱜᱮ
ᱦᱳᱭ ᱚᱱᱟ ᱠᱚ ᱵᱟᱭ ᱡᱩᱛᱩᱜᱼᱟ ᱦᱳᱭ ᱟᱫᱚ ᱚᱱᱮ ᱪᱟᱥ ᱠᱟᱛᱷᱟ ᱠᱚ ᱨᱟᱠᱟᱵ ᱵᱮᱱᱟ ᱮᱱᱠᱷᱟᱱ ᱪᱟᱥ ᱠᱚᱫᱚ ᱛᱤᱱᱟᱹᱜ ᱫᱷᱩᱨᱟᱹᱣ ᱟᱠᱟᱱᱟ ᱥᱮ ᱥᱟᱹᱨᱫᱤᱭᱟ ᱟᱠᱟᱱᱟ ᱥᱮ ᱟᱨ ᱵᱟᱝ ᱢᱟᱱᱮ ᱮᱦᱚᱵ ᱟᱠᱟᱱᱟ
ᱪᱟᱥ ᱫᱚ ᱮᱦᱚᱵ ᱜᱮᱞᱮ ᱮᱦᱚᱵ ᱟᱠᱟᱟᱜᱼᱟ ᱛᱚᱲᱟ ᱠᱟᱜ ᱟᱞᱮ
ᱦᱮᱸ
ᱟᱨ ᱨᱚᱦᱚᱭ ᱫᱚ ᱟᱹᱣᱨᱤᱜᱼᱟ
ᱦᱮᱸ ᱛᱚ ᱚᱱᱟ ᱠᱚᱨᱮ ᱠᱟᱹᱢᱤᱭᱟᱹ ᱠᱚᱠᱚ ᱧᱟᱢᱚᱜ ᱠᱟᱱᱟ ᱥᱮ ᱵᱟᱝ ᱠᱚ ᱧᱟᱢᱚᱜ ᱠᱟᱱᱟ ᱩᱱᱠᱩ ᱪᱤᱞᱤ ᱠᱚ ᱢᱮᱛᱟ ᱠᱚᱣᱟ ᱠᱟᱹᱲᱢᱤ ᱦᱳᱭ ᱦᱳᱭ ᱚᱱᱟᱜᱮ ᱦᱳᱭ ᱠᱷᱟᱹᱴᱣᱟᱹ ᱠᱚ ᱡᱟᱦᱟᱸ ᱜᱮ
ᱵᱟᱝᱟ ᱟᱞᱮ ᱫᱚ ᱵᱟᱞᱮ ᱟᱹᱪᱩ ᱠᱚᱣᱟ ᱟᱞᱮ ᱛᱮᱜᱮ ᱟᱞᱮ ᱛᱮᱜᱮᱞᱮ ᱠᱚᱨᱟᱣᱟ ᱡᱚᱛᱚᱱ
ᱦᱮᱸ ᱚᱱᱟ ᱠᱟᱛᱷᱟ ᱨᱮ ᱱᱤᱛᱚᱜ ᱜᱤᱧ ᱦᱤᱲᱤᱧ ᱠᱮᱜᱼᱟ ᱦᱳᱭ ᱟᱫᱚ ᱮᱨᱦᱚᱸ ᱢᱟᱱᱮ ᱚᱠᱟ ᱚᱠᱟ ᱠᱚᱨᱮ ᱥᱚᱢᱚᱭ ᱚᱠᱛᱚ ᱨᱮ ᱡᱩᱫᱤ ᱡᱚᱛᱚ ᱦᱚᱲᱟᱜ ᱵᱟᱹᱫᱽ ᱠᱚᱨᱮ ᱥᱮ ᱡᱚᱛᱚ ᱦᱚᱲᱟᱜ ᱛᱚᱞᱟ ᱠᱚ ᱢᱤᱫᱫᱷᱤᱞ ᱛᱮ ᱦᱩᱭ ᱜᱚᱫᱚᱜ ᱠᱷᱟᱱ ᱫᱚ ᱢᱟᱱᱮ ᱚᱸᱰᱮ ᱤᱭᱟᱹ ᱠᱚ ᱦᱚ ᱠᱟᱹᱢᱭᱟᱹ ᱠᱚ ᱦᱚ ᱠᱟᱹᱴᱷᱩᱣᱟᱹ ᱠᱚ ᱦᱚ ᱵᱟᱝ ᱠᱚ ᱧᱟᱢᱚᱜᱼᱟ ᱢᱟᱱᱮ ᱡᱚᱛ ᱛᱚ ᱦᱚᱲ ᱱᱤᱡᱮᱨᱟᱜ ᱜᱮ ᱢᱟᱲᱟᱝ ᱥᱟᱱᱟ ᱠᱚᱣᱟ ᱥᱮ
ᱦᱳᱭ ᱱᱤᱛᱚᱜ ᱫᱚ ᱢᱟᱝ ᱡᱚᱛᱚ ᱦᱚᱲᱜᱮ ᱱᱤᱡᱮ ᱱᱤᱡᱮ ᱠᱚ ᱠᱚᱨᱟᱣᱟ ᱟᱨ ᱡᱟᱦᱟᱸᱭᱟᱜ ᱱᱟᱦᱟᱜ ᱡᱟᱹᱥᱛᱤ ᱢᱮᱱᱟᱜ ᱥᱮᱱ ᱦᱟᱜ ᱵᱟᱫ ᱠᱟᱱᱟ ᱩᱱᱠᱩ ᱫᱚ ᱯᱚᱨᱮ ᱠᱚ ᱦᱟᱜ ᱧᱟᱢ
ᱦᱳᱭ ᱟᱨ ᱦᱳᱭ ᱵᱟᱠᱷᱟᱱ ᱮᱸ ᱯᱟᱹᱨᱤ ᱯᱟᱹᱨᱤ ᱨᱮᱱᱟᱜ ᱢᱤᱫᱴᱤᱡ ᱤᱭᱟᱹ ᱥᱤᱥᱴᱮᱢ ᱢᱮᱱᱟᱜᱼᱟ ᱟᱞᱮᱭᱟᱜ ᱯᱟᱹᱨᱤ ᱟᱯᱮᱭᱟᱜ ᱯᱟᱹᱨᱤ ᱤᱱᱟᱹ ᱨᱮᱫᱚ ᱢᱟᱱᱮ ᱦᱳᱭ ᱦᱳᱭ ᱟᱫᱚ ᱚᱱᱟ ᱠᱚᱨᱮ ᱮᱸ ᱟᱯᱮ ᱫᱚ ᱡᱟᱦᱟᱸ ᱞᱮᱠᱟ ᱯᱮ ᱞᱟᱹᱭ ᱠᱮᱫ ᱡᱮ ᱵᱟᱝ ᱢᱟᱱᱮ ᱟᱞᱮ ᱫᱚ ᱪᱮᱫ ᱠᱚ ᱢᱮᱛᱟᱜᱟᱜ ᱡᱮ ᱟᱞᱮ ᱫᱚ ᱱᱤᱡᱮ ᱛᱮᱜᱮ ᱦᱚᱸ ᱢᱟᱱᱮ ᱵᱟᱞᱮ ᱟᱹᱪᱩ ᱠᱚ ᱠᱟᱛᱷᱟ ᱫᱚ ᱦᱮᱸ
ᱦᱳᱭ ᱦᱳᱭ
ᱮᱱᱠᱷᱟᱱ ᱟᱯᱮ ᱫᱚ ᱩᱞᱴᱟᱹ ᱯᱮ ᱟᱹᱪᱩ ᱦᱚᱪᱚ ᱠᱟᱱᱟ ᱥᱮ ᱵᱟᱝ ᱪᱮᱠᱟᱛᱮ ᱥᱟᱸᱜᱮ ᱜᱮᱭᱟᱯᱮ ᱠᱟᱛᱷᱟ ᱫᱚ ᱟᱯᱮ ᱡᱩᱫᱤ ᱯᱮ ᱪᱟᱵᱟᱭ ᱤᱱᱟᱹ ᱯᱚᱨᱮ ᱪᱮᱫ ᱫᱩᱲᱩᱵ ᱛᱷᱤᱨ ᱠᱚᱜᱼᱟ ᱯᱮ
ᱵᱟᱝ ᱜᱮ ᱚᱱᱠᱟ ᱫᱚ ᱱᱤᱡᱮᱨᱟᱜ ᱦᱚᱸ ᱮᱴᱟᱜ ᱠᱟᱹᱢᱤ ᱠᱚ ᱢᱮᱱᱟᱜ ᱜᱮᱫᱚ ᱚᱱᱟ ᱠᱚᱜᱮᱞᱮ ᱠᱟᱹᱢᱤᱭᱟ ᱟᱨ ᱡᱟᱦᱟᱸᱭ ᱱᱟᱜ ᱢᱮᱱᱟᱜ ᱠᱚᱣᱟ ᱫᱟ ᱛᱟᱠᱚ ᱥᱮᱱᱦᱟᱜ ᱟᱨᱦᱚᱸ ᱢᱟᱹᱭ ᱠᱚ ᱩᱱᱠᱩ ᱫᱚ ᱦᱟᱸᱜ ᱠᱚ ᱪᱟᱞᱟᱜᱼᱟ ᱠᱟᱹᱢᱤ ᱚᱝᱠᱟ ᱧᱟᱢᱚᱜ ᱜᱮᱭᱟ ᱟᱹᱛᱩ ᱨᱮᱜᱮ ᱞᱮ ᱠᱟᱹᱢᱤᱭᱟ ᱮᱴᱟᱜ ᱟᱹᱛᱩ ᱠᱚᱨᱮ ᱫᱚ ᱵᱟᱝ ᱱᱤᱡᱮ ᱟᱹᱛᱳ ᱨᱮᱜᱮ ᱵᱷᱟᱹᱭᱟᱹᱛ ᱠᱚ ᱢᱮᱱᱟᱜ ᱠᱚᱜᱮ ᱫᱚ
ᱦᱮᱸ ᱦᱮᱸ ᱦᱮᱸ ᱟᱪᱪᱷᱟ ᱦᱳᱭ ᱢᱟᱱᱮ ᱱᱤᱡᱮᱨᱟᱜ ᱚᱲᱟᱜᱟᱜ ᱡᱩᱫᱤᱢ ᱠᱟᱹᱢᱤᱭ ᱮᱠᱷᱟᱱ ᱢᱟ ᱡᱟᱦᱟᱱᱟᱜ ᱠᱟᱹᱣᱲᱤ ᱥᱮ ᱮᱸ ᱪᱮᱫ ᱢᱮᱛᱟᱜᱟᱜᱼᱟ ᱦᱳᱭ ᱚᱱᱟ ᱫᱷᱚᱱ ᱢᱟᱱᱮ ᱦᱩᱲᱩ ᱫᱚ ᱱᱟᱜ ᱵᱟᱝ ᱮᱢ ᱧᱟᱢᱟ ᱢᱟᱱᱮ ᱫᱟᱠᱟᱢ ᱧᱟᱢᱮ ᱤᱱᱟᱹᱜᱮ ᱢᱟᱨᱟᱝ ᱠᱟᱛᱷᱟ ᱠᱟᱱᱟ ᱦᱮᱸ ᱢᱟᱱᱮ ᱮ ᱪᱮᱫ ᱠᱚ ᱢᱮᱛ ᱫᱟᱹᱭᱱᱟᱹᱦᱤ ᱦᱳᱭ ᱚᱱᱟ ᱫᱚ ᱱᱟᱜ ᱵᱟᱝ ᱮᱢ ᱧᱟᱢᱟ ᱮᱠᱷᱟᱱ ᱦᱚᱲᱟᱜ ᱠᱚᱨᱮᱢ ᱠᱟᱹᱢᱤ ᱠᱷᱟᱱ ᱫᱚ ᱚᱱᱟ ᱠᱚᱦᱚᱸ ᱢᱟᱱᱮ ᱧᱟᱢᱚᱜᱼᱟ ᱯᱩᱭᱥᱟᱹ ᱧᱟᱢᱚᱜᱼᱟ ᱮᱠ ᱛᱚ ᱵᱟᱠᱷᱟᱱ ᱦᱩᱲᱩ ᱜᱮᱠᱚ ᱮᱢᱟᱢᱟ
ᱵᱟᱝᱮ ᱚᱱᱠᱟ ᱫᱚ ᱵᱟ ᱟᱞᱮ ᱫᱚ ᱱᱤᱡᱮ ᱚᱱᱟ ᱛᱮ ᱟᱨ ᱵᱟᱠᱷᱟ ᱟᱹᱛᱩ ᱨᱮᱜᱮ
ᱦᱮᱸ ᱦᱮᱸ ᱦᱳᱭ ᱟᱫᱚ ᱡᱚᱠᱷᱚᱱ ᱢᱟᱱᱮ ᱦᱚᱲᱟᱜ ᱠᱚᱯᱮ ᱠᱟᱹᱢᱤᱭᱟ ᱤᱠᱷᱟᱹᱱ ᱟᱯᱮ ᱫᱚ ᱦᱳᱭ ᱢᱟᱱᱮ ᱟᱯᱮ ᱵᱟᱝ ᱨᱮᱦᱚᱸ ᱡᱟᱦᱟᱸᱭ ᱠᱚᱜᱮ ᱢᱟᱱᱮ ᱠᱟᱹᱣᱲᱤ ᱞᱮᱠᱟ ᱛᱮᱫᱚ ᱪᱮᱜ ᱠᱚ ᱧᱟᱢᱟ ᱯᱩᱭᱥᱟᱹ ᱠᱚ ᱧᱟᱢᱟ ᱥᱮ ᱟᱨ ᱵᱟᱠᱷᱟᱱ ᱦᱩᱲᱩ ᱪᱟᱣᱞᱮ ᱜᱮ ᱠᱚ ᱮᱢᱟ ᱠᱚᱣᱟ
ᱟᱞᱮ ᱫᱚ ᱠᱟᱹᱣᱰᱤ ᱫᱚ ᱱᱟᱦᱟᱜ ᱱᱤᱛ ᱫᱷᱟᱹᱨᱤᱡ ᱫᱚ ᱵᱟᱞᱮ ᱧᱟᱢ ᱠᱟᱜᱼᱟ ᱚᱱᱟ ᱦᱩᱲᱩ ᱪᱟᱣᱞᱮ ᱜᱮᱞᱮ ᱞᱮ ᱦᱟᱹᱴᱤᱧᱟ
ᱟᱪᱪᱷᱟ ᱚᱱᱟ ᱵᱟᱫ ᱠᱟᱛᱮ ᱟᱨᱚ ᱚᱱᱠᱟᱱ ᱡᱟᱦᱟᱱ ᱡᱤᱱᱤᱥ ᱠᱚ ᱵᱟᱯᱮ ᱵᱮᱵᱦᱟᱨᱟ ᱚᱱᱟ ᱵᱚᱫᱚᱞ ᱛᱮ
ᱚᱱᱟ ᱵᱚᱫᱚᱞ ᱛᱮ ᱟᱨ ᱡᱟᱦᱟᱱᱟᱜ ᱚᱝᱠᱟ ᱫᱚ ᱵᱟᱝ ᱦᱩᱲᱩ ᱠᱚᱜᱮ ᱟᱲᱟᱜ ᱠᱚᱞᱮ ᱪᱟᱥᱟ ᱟᱹᱰᱤᱜᱟᱱ ᱪᱟᱥ ᱡᱤᱱᱤᱥ ᱢᱮᱱᱟᱜ ᱫᱚ ᱟᱨ ᱟᱹᱛᱩ ᱫᱤᱥᱚᱢ ᱨᱮᱢ ᱛᱟᱦᱮᱱ ᱠᱷᱟᱱ ᱫᱚ ᱚᱱᱟ ᱪᱮᱫ ᱚᱱᱟ ᱪᱟᱣᱞᱮ ᱠᱚᱨᱮ ᱪᱟᱣᱞᱮ ᱠᱚᱜᱮ ᱩᱛᱩ ᱠᱚᱜᱮ ᱡᱟᱦᱟᱸ ᱜᱮ ᱱᱟᱦᱟᱜ ᱮᱢ ᱡᱚᱢᱟ ᱚᱱᱟ ᱠᱚᱜᱮᱢ ᱪᱟᱥᱟ
ᱦᱳᱭ ᱟᱨ ᱵᱟᱝ ᱚᱱᱟ ᱱᱟᱦᱟᱜ ᱵᱟᱠᱚ ᱞᱟᱹᱭᱼᱟ ᱢᱟᱱᱮ ᱠᱟᱹᱢᱤ ᱵᱚᱫᱚᱞ ᱛᱮ ᱢᱤᱛᱟᱝ ᱯᱩᱭᱥᱟᱹ ᱵᱟᱠᱷᱟᱱ ᱦᱩᱲᱩ ᱱᱟᱜ ᱟᱫᱚ ᱟᱞᱮ ᱥᱮᱫ ᱫᱚ ᱥᱩᱱᱩᱢ ᱞᱮ ᱪᱟᱥᱟ ᱟᱞᱮ ᱫᱚ ᱢᱟᱱᱮ ᱥᱩᱱᱩᱢ ᱞᱮ ᱪᱟᱥᱟ ᱥᱚᱨᱤ ᱥᱩᱱᱩᱢ ᱞᱮ ᱵᱚᱫᱚᱞᱟ
ᱡᱩᱫᱤ ᱡᱟᱦᱟᱸᱭ ᱜᱮ ᱱᱟᱜ ᱡᱟᱦᱟᱸᱭ ᱴᱷᱮᱡ ᱜᱮᱞᱮ ᱠᱟᱹᱢᱤ ᱠᱮᱜᱼᱟ ᱞᱮ
ᱚ
ᱮᱱᱠᱷᱟᱱ ᱩᱱᱤ ᱡᱩᱫᱤ ᱥᱩᱱᱩᱢ ᱛᱮ ᱟᱪᱩ ᱠᱟᱫ ᱞᱮᱭᱟ ᱮᱱᱠᱷᱟᱱ ᱢᱤᱫ ᱫᱤᱱ ᱨᱮᱫᱚ ᱢᱤᱫ ᱞᱤᱴᱟᱨ ᱥᱩᱱᱩᱢ᱾
ᱨᱚᱲ ᱟᱧᱡᱚᱢᱚᱜ ᱠᱟᱱᱟ ᱛᱚ?
ᱚᱱᱟ ᱫᱚ ᱴᱷᱟᱹᱣᱠᱟᱹ ᱞᱟᱹᱭ ᱠᱮᱭᱟ᱾ ᱵᱟᱹᱞᱤᱧ ᱵᱟᱲᱟᱭᱟ ᱱᱟᱜ ᱦᱮᱸᱥᱮ᱾
ᱦᱳᱭ ᱢᱟᱱᱮ ᱚᱱᱟᱜᱤᱧᱼᱼ
ᱩᱛᱩᱼᱼ ᱫᱷᱟᱨᱮ ᱫᱷᱟᱨᱮ ᱜᱮ ᱢᱮᱱᱟᱜᱼᱟ ᱩᱞ ᱫᱟᱨᱮ
ᱦᱩᱸ ᱦᱮᱸ ᱦᱳᱭ ᱟᱫᱚ ᱚᱱᱟ ᱫᱚᱼᱼ ᱪᱟᱥ ᱨᱮᱱᱟᱜ ᱫᱚ ᱵᱟᱝ ᱛᱟᱦᱮᱸᱫ ᱞᱮᱱᱟ ᱚᱱᱟ ᱫᱚ ᱢᱟᱱᱮᱼᱼ ᱪᱟᱥ ᱡᱟᱦᱟᱸᱭ ᱴᱷᱮᱡ ᱡᱩᱫᱤ ᱮᱴᱟᱜ ᱦᱚᱲᱟᱜ ᱵᱟᱹᱫᱽ ᱨᱮᱢ ᱠᱟᱹᱢᱤᱭᱟ ᱮᱱᱠᱷᱟᱱ ᱩᱱᱤ ᱟᱢ ᱢᱟᱱᱮ ᱪᱮᱫᱼᱼ ᱪᱮᱫ ᱛᱮ ᱢᱮᱱ ᱜᱟᱱᱚᱜ ᱟ ᱯᱮᱢᱮᱱᱴ ᱢᱮᱭᱟ ᱮᱱᱠᱷᱟᱱᱼᱼ
ᱟᱞᱮ ᱫᱚ, ᱟᱞᱮ ᱫᱚ ᱤᱭᱟᱹ ᱜᱮ ᱦᱳᱲᱳ ᱜᱮ᱾
ᱦᱳᱭ ᱟᱨ ᱯᱩᱭᱥᱟᱹ ᱦᱳᱲᱳ ᱤᱱᱟᱹ ᱢᱟ ᱪᱟᱹᱞᱛᱤ ᱜᱮᱭᱟ ᱮᱸ ᱢᱮᱱᱠᱷᱟᱱ ᱱᱮᱛᱟᱨ ᱫᱚ ᱟᱞᱮ ᱥᱮᱫ ᱫᱚ ᱯᱟᱞᱮᱫ ᱚᱱᱠᱟ ᱢᱟᱱᱮ ᱥᱤᱥᱴᱮᱢ ᱚᱠᱚᱭ ᱪᱚᱝ ᱟᱹᱜᱩ ᱠᱮᱜ ᱵᱟᱹᱧ ᱵᱟᱲᱟᱭᱟ, ᱢᱮᱱᱠᱷᱟᱱᱼᱼ ᱥᱩᱱᱩᱢ ᱢᱤᱫᱴᱤᱡ ᱟᱹᱰᱤ ᱡᱳᱨ ᱯᱨᱪᱚᱞᱤᱛ ᱠᱟᱱᱟ᱾ ᱥᱩᱱᱩᱢ ᱢᱟᱱᱮ ᱮᱠ ᱞᱤᱴᱟᱨ ᱥᱩᱱᱩᱢ᱾ ᱢᱤᱫ ᱫᱤᱱ ᱨᱮᱢ ᱠᱟᱹᱢᱤ ᱠᱷᱟᱱ ᱮᱠ ᱞᱤᱴᱟᱨ ᱠᱟ. ᱢᱟ. ᱭ ᱜᱚᱫᱚᱜᱼᱟ᱾
ᱟᱪᱪᱷᱟ
ᱦᱳᱭ ᱟᱨᱼᱼ ᱮ ᱱᱤᱛᱚᱜ ᱢᱟ ᱮᱨᱦᱚᱸ ᱚᱱᱟ ᱤᱭᱟᱹ ᱡᱤᱱᱤᱥ ᱫᱚ ᱴᱷᱤᱠ ᱜᱮᱭᱟ ᱟᱨ ᱡᱚᱠᱷᱚᱱ ᱤᱨ ᱡᱚᱠᱷᱚᱱ ᱦᱚᱸ ᱡᱟᱦᱟᱸᱭ ᱠᱚᱣᱟᱜ ᱥᱟᱸᱜᱮ ᱥᱟᱸᱜᱮ ᱛᱟᱦᱮᱱᱟᱥᱮ
ᱦᱳᱭ
ᱩᱱ ᱡᱚᱠᱷᱚᱜ ᱦᱚᱸ ᱟᱞᱮ ᱫᱚ ᱢᱟᱱᱮ ᱢᱤᱫ ᱫᱤᱱᱮᱢ ᱠᱟᱹᱢᱤᱭᱟ ᱮᱱᱠᱷᱟᱱ ᱮᱠ ᱠᱤᱞᱳ ᱜᱩᱲ᱾
ᱦᱚ ᱦᱚᱸ
ᱮᱱᱠᱷᱟᱱ ᱚᱱᱟ ᱛᱮᱜᱮ ᱢᱟᱱᱮ ᱪᱟᱞᱟᱣᱮᱱ ᱥᱮᱨᱢᱟ ᱫᱚ ᱚᱱᱠᱟ ᱛᱮᱜᱮ ᱟᱨᱡᱟᱣ ᱟᱨᱡᱟᱣ ᱛᱮ ᱠᱟᱛᱷᱟ ᱫᱚᱼᱼ ᱥᱟᱠᱨᱟᱛ ᱨᱮᱫᱚ ᱚᱱᱟ, ᱚᱱᱟ ᱛᱮᱜᱮ ᱜᱩᱲ ᱯᱤᱴᱷᱟᱹ ᱠᱚ ᱛᱮᱭᱟᱨ ᱦᱩᱭᱱᱟ᱾
ᱦᱳᱭ ᱛᱚ
ᱦᱳᱭ ᱢᱟᱱᱮ ᱚᱱᱟ ᱤᱭᱟᱹ ᱵᱚᱫᱚᱞᱛᱮ, ᱯᱩᱭᱥᱟᱹ ᱵᱚᱫᱚᱞᱛᱮ ᱟᱨ ᱦᱳᱭ ᱢᱟᱱᱮ ᱡᱟᱦᱟᱸ ᱜᱮ ᱱᱟᱸᱜ᱾ ᱱᱮᱛᱟᱨ ᱪᱤᱠᱟᱛᱮ ᱦᱩᱲᱩ ᱦᱚᱸᱛᱚ, ᱡᱩᱫᱤ ᱦᱩᱲᱩ ᱜᱮᱢ ᱦᱟᱛᱟᱣᱟᱭ ᱠᱷᱟᱱ ᱚᱱᱟ ᱟᱨᱚ ᱤᱭᱟᱹᱭ ᱢᱮ ᱛᱤᱠᱼᱼ ᱛᱤᱠᱤ ᱢᱮ ᱨᱚᱦᱚᱲ ᱢᱮ ᱯᱤᱥᱟᱹ ᱤᱫᱤ ᱢᱮ ᱮᱱᱠᱷᱟᱱ ᱢᱟᱼᱼ ᱚᱱᱟ ᱜᱮ ᱛᱟ ᱟᱨ ᱯᱩᱭᱥᱟᱹ ᱦᱚᱸ ᱠᱟᱹᱴᱤᱡ ᱪᱤᱠᱟᱹᱜ ᱟ ᱥᱮ᱾ ᱡᱩᱫᱤ ᱟᱢ ᱯᱩᱭᱥᱟᱹᱢ ᱦᱟᱛᱟᱣᱟ ᱮᱱᱠᱷᱟᱱ ᱚᱱᱟᱨᱮᱢ ᱡᱩᱫᱤ ᱥᱩᱱᱩᱢ ᱜᱮᱢ ᱠᱤᱨᱤᱧᱟ ᱡᱟᱦᱟᱱᱟᱜ ᱜᱮ ᱱᱷᱟᱜ ᱮᱢ ᱠᱤᱨᱤᱧ ᱯᱩᱭᱥᱟᱹ ᱛᱮ᱾ ᱮᱱᱠᱷᱟᱱ ᱚᱱᱟᱨᱮ ᱠᱟᱹᱴᱤᱡ ᱡᱩᱴᱤᱡ ᱦᱩᱭ ᱟᱢᱟ ᱚᱱᱠᱟ ᱫᱷᱟᱨᱟᱜᱼᱟ ᱥᱮᱭᱢ ᱫᱷᱟᱨᱟᱜᱼᱟ ᱢᱟᱱᱮᱼᱼ ᱠᱚᱢ ᱜᱮᱢ ᱵᱩᱡᱷᱟᱹᱣᱟ ᱚᱱᱟ ᱯᱩᱭᱥᱟᱹ, ᱮᱱᱠᱷᱟᱱ ᱡᱟᱦᱟᱸᱭ ᱟᱹᱪᱩ ᱮᱭᱟ ᱠᱚᱼᱼ ᱦᱳᱭ ᱟᱹᱪᱤᱭᱟᱹ ᱠᱚ ᱥᱤᱫᱟᱹ ᱞᱮ ᱢᱮᱛᱟ ᱠᱚᱣᱟ ᱡᱮ ᱵᱟᱝ ᱢᱟᱱᱮ ᱟᱞᱮ ᱫᱚ ᱢᱤᱫ ᱞᱤᱴᱟᱨ ᱥᱩᱱᱩᱢ ᱫᱚᱨᱠᱟᱨ᱾ ᱮᱱᱠᱷᱟᱱ ᱟᱠᱚ ᱡᱟᱦᱟᱸ ᱠᱷᱚᱱ ᱜᱮᱛᱚ ᱠᱚ ᱟᱹᱜᱩᱭᱟ᱾ ᱮᱱᱠᱷᱟᱱ ᱢᱟᱱᱮ ᱚᱱᱠᱟ ᱛᱮᱜᱮ ᱠᱟᱹᱢᱤ ᱠᱚᱫᱚ ᱱᱤᱛᱚᱜ ᱫᱚ ᱦᱩᱭᱩᱜ ᱠᱟᱱᱟ ᱟᱞᱮ ᱥᱮᱫ
ᱵᱟᱠᱚ ᱧᱮᱞ ᱟᱠᱟᱱᱟ ᱟᱧᱡᱚᱢ ᱯᱤ ᱱᱟᱦᱟᱜ ᱡᱤᱢ ᱞᱳᱳᱯ ᱛ
ᱦᱩᱸ ᱦᱩᱸ ᱦᱳᱭ ᱟᱨ ᱚᱝᱠᱟᱜᱮ ᱢᱟᱱᱮ ᱟᱱᱟ ᱡᱟᱦᱟᱸ ᱠᱚᱨᱮ ᱱᱤᱛᱚᱜ ᱡᱟᱦᱟᱸ ᱞᱮᱠᱟ ᱱᱷᱟᱸᱜ ᱟ ᱢᱟᱱᱮ ᱟᱹᱪᱩ ᱠᱚᱣᱟ ᱠᱚ ᱥᱮ ᱦᱚᱲ ᱢᱟᱱᱮ ᱡᱟᱦᱟᱸᱭ ᱠᱚᱣᱟᱜ ᱥᱟᱸᱜᱮ ᱥᱟᱸᱜᱮ ᱢᱮᱱᱟᱜᱼᱟ ᱵᱟᱠᱷᱟᱱ ᱡᱟᱦᱟᱸᱭ ᱠᱚᱣᱟᱜ ᱛᱳᱲᱟ ᱱᱷᱟᱸᱜ ᱢᱟᱨᱟᱝ ᱠᱟᱱᱟ ᱾ ᱮᱸ ᱵᱟᱞᱮ ᱩᱛᱟᱹᱨ ᱦᱚᱸ ᱛᱷᱚᱲᱟ ᱢᱟ ᱵᱟᱢ ᱤᱭᱟᱹᱭᱟ
ᱦᱚᱭ ᱦᱚᱭ᱾
ᱱᱚᱜᱼᱚᱭ ᱮᱝᱠᱷᱟᱱ ᱩᱱᱠᱩ ᱦᱚᱸ ᱚᱱᱠᱟ ᱫᱷᱟᱨᱟ ᱜᱮ ᱢᱟᱱᱮ ᱠᱚ ᱚᱻ ᱧᱟᱢ ᱜᱚᱞᱮᱭᱟ ᱡᱮ ᱵᱟᱝ ᱢᱟᱱᱮ ᱟᱠᱚ ᱜᱮ ᱱᱮᱛᱟᱨ ᱫᱚ ᱯᱟᱞᱮᱫ ᱠᱚ ᱴᱷᱤᱠᱟᱹ ᱩᱛᱟᱹᱨ ᱠᱟ ᱡᱟᱦᱟᱸᱭ ᱠᱚᱣᱟᱜ ᱥᱟᱸᱜᱮ ᱢᱮᱱᱟᱜ-ᱟ ᱡᱮ ᱱᱚᱣᱟᱧ ᱤᱭᱟᱹᱭ ᱠᱷᱟᱱ ᱜᱮ ᱮ ᱩᱱᱤ ᱛᱮᱫᱽ ᱢᱟᱱᱮ ᱤᱭᱟᱹᱧᱟᱹᱭ ᱛᱮᱦᱮᱧᱟ ᱩᱱᱤ ᱢᱟᱱᱮ ᱠᱟᱹᱢᱤ ᱡᱩᱫᱤᱱ ᱯᱩᱭᱥᱟᱹᱞᱮ ᱮᱢᱟᱢᱟᱭ ᱮᱱᱠᱷᱟᱱ ᱫᱚ ᱩᱱᱤ ᱢᱟᱱᱮ ᱮᱴᱟᱜ ᱚᱯᱥᱮᱱᱮ ᱧᱟᱢᱟ ᱾ ᱚᱠᱟᱨᱮ ᱠᱟᱹᱴᱤᱡ ᱟᱡᱟᱜ ᱠᱟᱹᱢᱤᱭᱟᱜ ᱡᱟᱹᱥᱛᱤ ᱵᱷᱮᱞᱩ ᱠᱟᱱᱟ ᱮᱱᱠᱷᱟᱱ ᱚᱱᱟ ᱚᱱᱟ ᱥᱮᱫ ᱜᱮᱠᱚ ᱥᱮᱱᱚᱜᱼᱟ ᱥᱮ ᱾
ᱦᱳᱹᱭ ᱾
ᱦᱳᱹᱭ ᱟᱪᱷᱟ ᱚᱱᱟ ᱤᱭᱟᱹᱨᱮ ᱾ ᱟᱨ ᱡᱚᱠᱷᱚᱱ ᱱᱤᱛᱚᱜ ᱢᱟᱱᱮ ᱱᱟᱦᱟᱜ ᱨᱚᱦᱚᱭ ᱠᱟᱛᱷᱟ ᱫᱚ ᱥᱟᱹᱨᱫᱤ ᱟᱞᱮ ᱥᱮᱫ ᱫᱚ ᱵᱟᱝᱠᱚ ᱥᱟᱹᱨᱫᱤ ᱠᱟᱜᱼᱟ ᱾ ᱚ ᱥᱤ ᱜᱮ ᱵᱟᱠᱚ ᱥᱤᱠᱟ ᱱᱚ ᱢᱟᱱᱮ ᱥᱳᱢᱵᱟᱨ ᱥᱮ ᱫᱟᱜᱟ ᱥᱮ ᱾ ᱮᱱ ᱠᱷᱟᱱ ᱚᱱᱟ ᱥᱤ ᱠᱚᱨᱮ ᱱᱮᱛᱟᱨ ᱢᱟ ᱾ ᱱᱟᱦᱮᱞᱟᱜ ᱫᱚ ᱵᱟᱝ ᱵᱮᱵᱚᱦᱟᱨ ᱠᱟᱛᱮᱫ ᱚᱱᱟ ᱴᱨᱟᱠᱴᱟᱨ ᱱᱟᱜ ᱠᱚ ᱵᱮᱵᱚᱦᱟᱨᱮᱜᱼᱟ ᱦᱮᱸ ᱾
ᱦᱳᱹᱭ ᱾
ᱦᱳᱹᱭ ᱛᱚ ᱚᱱᱟ ᱴᱨᱟᱠᱴᱟᱨ ᱨᱮᱦᱚᱸ ᱾ ᱪᱮᱠᱟ ᱥᱮ ᱚᱱᱟ ᱨᱮ ᱢᱟ ᱯᱩᱭᱥᱟᱭ ᱦᱟᱛᱟᱣᱟ ᱢᱮᱱᱠᱷᱟᱱ ᱚᱱᱟ ᱯᱚᱨᱮ ᱡᱟᱦᱟᱸ ᱚᱱᱟ ᱾ ᱡᱩᱫᱤ ᱵᱟᱹᱫᱽ ᱠᱚᱥ ᱥᱮᱱ ᱵᱟᱲᱟᱣ ᱟᱠᱟᱱᱟ ᱱᱮᱛᱟᱨ ᱢᱟ ᱴᱨᱟᱠᱴᱟᱨ ᱾ ᱧᱩᱛᱩᱢ ᱠᱷᱟᱱ ᱢᱟ ᱟᱹᱰᱤ ᱞᱮᱠᱟᱱᱟᱜ ᱴᱨᱟᱠᱴᱟᱨ ᱧᱮᱞᱚᱜ ᱟ ᱥᱮ ᱢᱟᱱᱮ ᱰᱤᱢᱟᱜᱽ ᱨᱮ ᱦᱤᱡᱩᱜ ᱩᱱᱟᱹᱜ ᱜᱟᱱ ᱴᱨᱟᱠᱟᱨ ᱾ ᱴᱟᱨ ᱵᱟᱨ ᱪᱟᱠᱟᱣᱞᱟ ᱴᱨᱟᱠᱴᱟᱨ ᱾ ᱦᱮᱞᱳ ᱾
ᱦᱳᱹᱭ ᱦᱳᱹᱭ ᱟᱸᱡᱚᱢᱚᱜ ᱠᱟᱱ ᱜᱮᱭᱟ ᱾
ᱦᱳᱹᱭ ᱮᱱ ᱠᱷᱟᱱ ᱢᱟᱱᱮ ᱾ ᱮ ᱥᱤᱭᱳᱜ ᱠᱚᱨᱮ ᱫᱚ ᱡᱩᱫᱤ ᱱᱟᱦᱮᱞ ᱪᱷᱟᱲᱟ ᱠᱟᱛᱮᱫ ᱚᱱᱠᱟ ᱢᱟᱱᱮ ᱾ ᱦᱳᱹᱭ ᱴᱨᱟᱠᱴᱟᱨ ᱠᱚ ᱧᱮᱞᱚᱜᱼᱟ ᱮᱱ ᱠᱷᱟᱱ ᱪᱮᱫ ᱞᱮᱠᱟᱱᱟᱜ ᱴᱨᱟᱠᱴᱟᱨ ᱠᱚ ᱚᱱᱠᱟ ᱵᱟᱹᱫᱽ ᱠᱚᱨᱮ ᱡᱟᱹᱥᱛᱤ ᱧᱮᱞᱚᱜᱼᱟ ᱾
ᱪᱮᱫ ᱞᱮᱠᱟᱝᱜ ᱚᱱᱟ ᱴᱮᱠᱴᱚᱨ ᱠᱚ ᱤᱭᱟᱹ ᱫᱚ ᱾
ᱸ ᱦᱮᱸ ᱦᱮᱸ ᱢᱟᱱᱮ ᱱᱮᱛᱟᱨ ᱚᱱᱟ ᱦᱳᱹᱭ ᱚᱱᱟ ᱾ ᱦᱮᱸ ᱦᱳᱹᱭ ᱱᱮᱛᱟᱨ ᱫᱚ ᱚᱱᱟ ᱫᱚ ᱡᱟᱦᱟᱸᱭ ᱠᱚᱣᱟᱜ ᱚᱱᱠᱟ ᱢᱟᱱᱮ ᱡᱟᱹᱥᱛᱤ ᱪᱟᱥ ᱾ ᱛᱟᱦᱮᱱᱟ ᱥᱮ ᱩᱱᱠᱩ ᱫᱚ ᱱᱤᱡᱮ ᱜᱮ ᱠᱚ ᱠᱤᱨᱤᱧᱟ ᱢᱟᱱᱮ ᱛᱤᱱᱟᱹᱜ ᱦᱚᱲᱮᱢ ᱯᱟᱸᱡᱟ ᱵᱟᱲᱟ ᱾ ᱱᱤᱡᱮ ᱛᱮ ᱜᱮ ᱠᱚ ᱠᱤᱨᱤᱧ ᱛᱮ ᱢᱟᱱᱮ ᱚᱱᱟ ᱦᱳᱹᱭ ᱚᱱᱠᱟ ᱠᱚ ᱢᱟᱱᱮ ᱟᱠᱚᱣᱟᱜ ᱠᱚ ᱢᱟᱲᱟᱝᱟ ᱤᱱᱟᱹ ᱯᱚᱨᱮ ᱚᱱᱟ ᱠᱚᱛᱮ ᱢᱟᱱᱮ ᱾ ᱡᱩᱫᱤ ᱦᱚᱲᱟᱜ ᱠᱚ ᱥᱤᱭᱮᱫ ᱠᱷᱟᱱ ᱯᱩᱭᱥᱟᱹ ᱠᱚ ᱧᱟᱢᱟ ᱡᱩᱫᱤ ᱵᱟᱠᱚ ᱥᱤᱭᱮᱫ ᱠᱷᱟᱱ ᱫᱚ ᱛᱤᱸᱜᱩ ᱛᱟᱸᱦᱮᱱᱟ ᱾ ᱛᱚ ᱦᱳᱹᱭ ᱢᱟᱱᱮ ᱱᱮᱛᱟᱨ ᱫᱚ ᱧᱩᱛᱩᱢ ᱴᱨᱟᱠᱴᱟᱨ ᱢᱮᱱᱠᱷᱟᱱ ᱟᱹᱰᱤ ᱯᱨᱚᱠᱟᱨᱟᱜ ᱴᱨᱟᱠᱴᱟᱨ ᱛᱮᱫ ᱾